ᱦᱮᱸ ᱦᱮᱞᱳ-
ᱦᱮᱞᱳ,
ᱦᱮᱸ ᱦᱟᱞᱳ, ᱦᱮᱸ ᱦᱟᱞᱳ
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮᱼᱡᱚᱦᱟᱨ ᱜᱮ᱾
ᱞᱮᱭᱫᱤᱧ, ᱜᱚᱢᱠᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱜᱚᱝᱠᱮ ᱱᱤᱛᱚᱜ ᱫᱚ ᱱᱚᱜᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱷᱟ ᱟᱰᱤ ᱱᱟᱯᱟᱭ ᱟᱰᱤ ᱱᱟᱯᱟᱭ ᱜᱚᱝᱠᱮ
ᱦᱮᱸ ᱦᱮᱸ ᱜᱚᱢᱠᱮ ᱦᱮᱸ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱡᱚᱢ ᱠᱚᱫᱚ ᱦᱩᱭ ᱠᱟᱛᱮ ᱜᱮ ᱱᱚᱜ-ᱚᱭ ᱫᱩᱲᱩᱵ ᱦᱩᱭ ᱠᱟᱱᱟ
ᱟᱪᱪᱷᱟ ᱟᱪᱷᱟ ᱟᱹᱰᱤ ᱱᱟᱯᱟᱭ ᱱᱚᱠᱟ ᱜᱮ ᱪᱮᱫ ᱠᱟ ᱛᱟᱦᱞᱮ ᱢᱮᱱᱟᱜ ᱠᱟᱜ ᱵᱤᱱᱟ ᱜᱚᱝᱠᱮ
ᱦᱮᱸ ᱜᱚᱢᱠᱮ ᱢᱳᱴᱟᱢᱩᱴᱤ ᱪᱟᱸᱫᱳ ᱵᱚᱸᱜᱟ ᱫᱟᱭᱟᱛᱮ ᱱᱟᱯᱟᱭ ᱜᱮ ᱢᱮᱱᱟᱜ ᱞᱤᱧᱟᱹ ᱜᱚᱢᱠᱮᱻ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱪᱟᱸᱫᱳ ᱵᱚᱸᱜᱟ ᱫᱟᱭᱟᱛᱮ ᱢᱮᱲᱦᱮᱫ ᱛᱤ ᱢᱮᱲᱦᱮᱫ ᱡᱟᱸᱜᱟ ᱢᱚᱴᱟᱢᱩᱴᱤ ᱵᱷᱟᱜᱤ ᱜᱮ ᱢᱮᱱᱟᱜ ᱠᱟᱫ ᱞᱤᱧᱟ᱾ ᱟᱨ ᱱᱚᱝᱠᱟ ᱜᱮ ᱡᱮᱢᱚᱱᱮ ᱫᱚᱦᱚ ᱠᱟᱵᱚᱱ ᱢᱟ ᱫᱩᱠ ᱟᱰᱤ ᱠᱩᱥᱤ ᱨᱮ ᱨᱟᱹᱥᱠᱟᱹ ᱨᱮ᱾
ᱮᱠᱫᱚᱢ ᱮᱠᱫᱚᱢ᱾
ᱪᱟᱸᱫᱳ ᱵᱚᱸᱜᱟ ᱴᱷᱮᱱ ᱱᱚᱣᱟ ᱴᱷᱮᱱ ᱱᱚᱣᱟᱜᱤᱧ ᱠᱷᱚᱡᱚᱜᱼᱟ᱾
ᱮᱠᱫᱚᱢ ᱮᱠᱫᱚᱢ ᱜᱚᱢᱠᱮ ᱱᱟᱯᱟᱭ ᱛᱟᱸᱦᱮᱱ ᱜᱮ ᱵᱩᱜᱤᱭᱟ᱾
ᱦᱩᱸᱻ ᱱᱟᱯᱟᱭ ᱛᱮᱢ ᱛᱟᱦᱮᱸ ᱞᱮᱱᱠᱷᱟᱱ ᱡᱚᱛᱚ ᱠᱤᱪᱷᱩ ᱜᱮ ᱱᱟᱯᱟᱭᱟ ᱦᱚᱲᱢᱚ ᱱᱟᱯᱟᱭ ᱛᱮ ᱡᱚᱛᱚ ᱠᱤᱪᱷᱩ ᱱᱟᱯᱟᱭ᱾
ᱦᱮᱸ ᱦᱮᱸ ᱦᱮᱸ ᱜᱚᱝᱠᱮ ᱜᱚᱢᱠᱮ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ?
ᱦᱮᱸ ᱚᱲᱟᱜ ᱦᱚᱲ ᱠᱚᱫᱚ ᱜᱚᱢᱠᱮᱢ ᱱᱤᱛᱚᱜ ᱱᱟᱯᱟᱭ ᱜᱮ ᱢᱮᱱᱟᱜ ᱠᱟᱜ ᱠᱚᱣᱟ ᱱᱤᱛᱚᱜ ᱫᱚ ᱟᱯᱟᱫᱚᱛᱚ᱾
ᱟᱪᱪᱷᱟ ᱟᱪᱪᱷᱟ᱾ ᱟᱪᱪᱷᱟ ᱜᱚᱝᱠᱮ ᱛᱟᱦᱞᱮ ᱜᱚᱢᱠᱮ ᱪᱮᱫ ᱮᱢ ᱞᱟᱹᱭᱫᱟ?
ᱞᱟᱹᱭ ᱫᱤᱧ ᱜᱚᱝᱠᱮ ᱟᱯᱮ ᱥᱮᱫ ᱛᱟᱦᱞᱮ ᱫᱟᱜ ᱡᱟᱹᱲᱤ ᱪᱮᱫ ᱞᱮᱠᱟ᱾
ᱜᱚᱝᱠᱮ ᱟᱞᱮ ᱥᱮᱫ ᱫᱚ ᱚᱱᱠᱟ ᱫᱟᱜ ᱡᱟᱹᱲᱤ ᱚᱱᱠᱟ ᱫᱟᱜ ᱡᱟᱹᱲᱤ ᱠᱮᱫ ᱜᱮᱭᱟ ᱵᱟᱨᱥᱤᱧ ᱯᱮ ᱢᱟᱦᱟ ᱯᱚᱨᱮ ᱯᱚᱨᱯᱚᱨ ᱫᱟᱜ ᱡᱟᱹᱲᱤ ᱠᱮᱫᱟᱭ ᱢᱟᱱᱮ ᱚᱲᱟᱜ ᱠᱷᱚᱱᱟᱜ ᱚᱱᱠᱟ ᱩᱰᱩᱠ ᱜᱮ ᱵᱟᱢ ᱩᱰᱩᱠ ᱫᱟᱲᱮᱭᱟᱜᱼᱟ
ᱟᱪᱪᱷᱟ ᱟᱪᱪᱷᱟ
ᱦᱩᱸ ᱜᱚᱝᱠᱮ ᱟᱯᱮ ᱥᱮᱱ ᱫᱚ ᱛᱟᱦᱞᱮ ᱡᱟᱜ ᱫᱟᱜ ᱡᱟᱹᱲᱤ ᱨᱮᱱᱟᱜ ᱠᱷᱚᱵᱚᱨ ᱫᱚ
ᱫᱟᱜ ᱡᱟᱹᱲᱤ ᱫᱚ ᱟᱞᱮ ᱥᱮᱫ ᱫᱚ ᱫᱟᱜ-ᱮᱜ ᱜᱮᱭᱟ ᱯᱨᱟᱭ ᱜᱮ ᱫᱟᱜ ᱫᱟᱭ ᱛᱚ ᱛᱤᱦᱮᱧ ᱦᱚᱸ ᱱᱚᱜᱼᱚ ᱢᱮᱜᱞᱟ ᱢᱮᱜᱞᱟ ᱨᱤᱢᱤᱞ ᱛᱟᱦᱮᱸ ᱠᱟᱱᱟ ᱱᱤᱛᱚᱜ ᱫᱟᱜ ᱡᱚᱨᱚᱭ ᱟᱨᱟᱢᱵᱚ ᱠᱟᱫᱟ ᱦᱟᱻ ᱟᱨ ᱡᱟᱹᱯᱩᱫ ᱫᱤᱱ ᱠᱟᱱᱟ ᱫᱟᱜᱽ ᱜᱮ ᱱᱚᱣᱟ ᱫᱚ ᱯᱨᱟᱠᱤᱛᱤᱠ ᱨᱮᱱᱟᱜ ᱱᱤᱭᱚᱢ ᱠᱟᱱᱟ ᱡᱮ ᱱᱮᱛᱟᱨ ᱫᱤᱱ ᱫᱚ ᱫᱟᱜᱟᱭ ᱨᱚᱦᱚᱭ ᱟᱵᱚᱱ ᱫᱟᱜ ᱪᱮᱛᱟᱱ ᱵᱷᱚᱨᱥᱟ ᱠᱟᱛᱮ ᱜᱮ ᱟᱵᱚ ᱫᱚ ᱪᱟᱥᱵᱟᱥ ᱨᱚᱦᱚᱭ ᱮᱢᱟᱱ ᱠᱟᱹᱢᱤ ᱨᱮᱫᱚ ᱵᱚᱱ ᱟᱬᱜᱚᱱᱟ ᱥᱮ
ᱮᱠᱫᱚᱢ ᱱᱚᱣᱟ ᱫᱚ ᱡᱚᱛᱷᱟᱛ ᱠᱟᱛᱷᱟ ᱵᱤᱱ ᱢᱮᱱ ᱠᱟᱫᱟ ᱡᱩᱫᱤ ᱵᱟᱭ ᱫᱟᱜ ᱡᱟᱹᱲᱤᱼᱟ ᱛᱟᱦᱞᱮ ᱟᱵᱚ ᱢᱟ ᱚᱱᱠᱟ ᱥᱟᱵ ᱢᱟᱨᱥᱟᱞ ᱥᱤᱞᱳ ᱠᱚᱢᱟ ᱵᱟᱹᱱᱩᱜ ᱛᱟᱵᱚᱱᱟ ᱜᱚᱢᱠᱮ ᱟᱫᱚ ᱟᱵᱚ ᱥᱟᱱᱛᱟᱲ ᱠᱚᱫᱚ ᱚᱱᱟ ᱠᱷᱟᱹᱛᱤᱨ ᱚᱱᱟ ᱥᱮᱨᱢᱟ ᱫᱟᱜ ᱡᱟᱹᱲᱤ ᱛᱮᱜᱮ ᱴᱮᱦᱟᱴ ᱴᱮᱦᱟᱰ ᱠᱟᱛᱮ ᱪᱟᱥ ᱞᱟᱹᱜᱤᱫ ᱵᱚᱱ ᱛᱟᱦᱮᱱᱟ ᱜᱚᱢᱠᱮ
ᱟᱪᱪᱷᱟ ᱛᱟᱨᱟ ᱜᱚᱢᱠᱮ ᱞᱟᱹᱭᱫᱟᱹᱧ ᱡᱮ ᱡᱮᱢᱚᱱ ᱟᱹᱰᱤ ᱨᱚᱠᱚᱢ ᱡᱟᱭᱜᱟ ᱨᱮᱜᱮ ᱠᱮᱱᱮᱞ ᱥᱟᱵᱢᱟᱨᱥᱟᱞ ᱥᱮᱞᱳ ᱢᱮᱞᱳ ᱠᱚ ᱮᱢ ᱠᱟᱜ ᱠᱚᱣᱟ ᱢᱮᱱᱠᱷᱟᱱ ᱠᱤᱪᱷᱩ ᱠᱤᱪᱷᱩ ᱡᱟᱭᱜᱟ ᱨᱮ ᱫᱚ ᱡᱟᱦᱟᱸ ᱨᱮᱫᱚ ᱥᱚᱢᱵᱷᱚᱵᱽ ᱵᱟᱝ ᱠᱟᱱᱟ ᱡᱮ ᱚᱱᱟ ᱠᱚ ᱠᱮᱱᱮᱞ ᱪᱟᱞᱟ ᱨᱮᱱᱟᱜ ᱡᱮᱢᱚᱱ ᱡᱟᱦᱟᱸ ᱵᱩᱨᱩ ᱪᱤᱛᱟᱱ ᱠᱚᱨᱮ ᱚᱲᱟᱜ ᱰᱩᱝᱨᱤ ᱪᱮᱛᱟᱱ ᱠᱚᱨᱮ ᱜᱮ ᱚᱱᱟ ᱠᱚᱛᱮ ᱠᱮᱱᱮᱞ ᱤᱪᱷᱩ ᱥᱚᱢᱵᱷᱚᱵ ᱵᱟᱝ ᱠᱟᱱᱟ ᱥᱮ
ᱦᱮᱸ ᱜᱚᱝᱠᱮ ᱦᱮᱸ
ᱦᱮᱸ ᱟᱫᱚ ᱟᱹᱰᱤ ᱡᱟᱭᱜᱟ ᱨᱮ ᱧᱮᱞ ᱠᱟᱱᱟ ᱡᱮ ᱚᱱᱠᱟᱱ ᱡᱟᱦᱟᱸ ᱞᱮᱠᱟᱛᱮ ᱜᱟᱱᱚᱜ ᱡᱟᱭᱜᱟ ᱨᱮᱫᱚ ᱠᱮᱱᱮᱞ ᱠᱚ ᱦᱩᱭ ᱠᱟᱱᱟ ᱠᱮᱱᱮᱞ ᱠᱚᱠᱚ ᱤᱫᱤ ᱠᱟᱜ ᱠᱚᱣᱟ ᱪᱟᱥ ᱵᱟᱥ ᱞᱟᱹᱜᱤᱫ ᱛᱮ ᱛᱚ ᱜᱚᱝᱠᱮ ᱞᱟᱹᱭ ᱛᱟᱦᱞᱮ ᱟᱯᱮ ᱥᱮᱫ ᱫᱚ ᱪᱮᱫ ᱠᱟ ᱚᱱᱟ ᱠᱚᱨᱮᱱᱟᱜ ᱥᱩᱡᱩᱜᱽ ᱥᱩᱵᱤᱫᱷᱟ ᱢᱮᱱᱟᱜ ᱠᱟᱫᱟ
ᱜᱚᱢᱠᱮ ᱚᱱᱟ ᱠᱚᱫᱚ ᱟᱞᱮ ᱥᱮᱫ ᱨᱮᱱᱟᱜ ᱥᱩᱡᱩᱜᱽ ᱥᱩᱵᱤᱫᱟ ᱫᱚ ᱱᱚᱣᱟ ᱥᱟᱵᱢᱟᱨᱥᱟᱞ ᱠᱚᱫᱚ ᱢᱮᱱᱟᱜ ᱟᱠᱟᱫᱟ ᱟᱨ ᱟᱞᱮ ᱥᱮᱫ ᱫᱚ ᱚᱱᱠᱟ ᱜᱟᱰᱟ ᱢᱮᱱᱟᱜ ᱠᱟᱫᱟ ᱟᱞᱮ ᱥᱩᱨ ᱨᱮ ᱚᱱᱟ ᱜᱟᱰᱟ ᱪᱮᱛᱟᱱ ᱴᱮᱦᱟᱴ ᱠᱟᱛᱮ ᱦᱚᱸ ᱪᱟᱥ ᱞᱮ ᱨᱟᱠᱟᱵ ᱜᱮᱭᱟ
ᱟᱪᱪᱷᱟ ᱢᱟᱱᱮ ᱚᱱᱠᱟᱱ ᱥᱚᱨᱠᱟᱨ ᱠᱷᱚᱱᱟᱜ ᱡᱟᱦᱟᱸ ᱜᱚᱵᱷᱚᱨᱢᱮᱱᱴ ᱠᱷᱚᱱᱟᱜ ᱡᱟᱦᱟᱸ ᱠᱮᱱᱮᱞ ᱡᱟᱦᱟᱸ ᱱᱚᱝᱠᱟᱱᱟᱜ ᱫᱚ ᱵᱟᱹᱱᱩᱜ ᱠᱟᱫᱟ ᱵᱟᱝ?
ᱠᱮᱱᱮᱞ ᱫᱚ ᱚᱱᱠᱟ ᱥᱚᱨᱠᱟᱨ ᱯᱟᱦᱟᱴᱟ ᱠᱷᱚᱱᱟᱜ ᱠᱮᱱᱮᱞ ᱫᱚ ᱵᱟᱝ ᱧᱟᱢ ᱦᱩᱭ ᱠᱟᱱᱟ᱾ ᱥᱚᱨᱠᱟᱨ ᱯᱟᱦᱴᱟ ᱠᱷᱚᱱ ᱚᱱᱟ ᱥᱟᱵᱢᱟᱨᱥᱟᱞ ᱠᱚᱜᱮ ᱧᱟᱢ ᱵᱟᱲᱟ ᱟᱠᱟᱱᱟ᱾ ᱚᱱᱟ ᱥᱟᱵ ᱢᱟᱨᱟᱨᱥᱟᱞ ᱠᱚᱛᱮ ᱦᱚᱸ ᱪᱟᱥ ᱵᱟᱲᱟ ᱦᱩᱭᱩᱜ ᱜᱮᱭᱟ ᱦᱮᱸ᱾
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱛᱚ ᱪᱟᱥ ᱟᱵᱟᱫᱽ ᱠᱚᱫᱚ ᱪᱮᱫ ᱞᱮᱠᱟ ᱦᱩᱭᱩᱜᱼᱟ ᱟᱯᱮ ᱫᱤᱥᱚᱢ ᱫᱚ?
ᱟᱫᱚ ᱜᱚᱝᱠᱮ ᱟᱞᱮ ᱥᱮᱱ ᱛᱚ ᱢᱟᱱᱮ ᱵᱤᱨ ᱫᱤᱥᱚᱢ ᱠᱟᱱᱟ ᱛᱚ ᱵᱤᱨ ᱫᱤᱥᱚᱢ ᱠᱟᱱᱟ᱾ ᱟᱫᱚ ᱚᱱᱟ ᱠᱷᱟᱹᱛᱤᱨ ᱛᱮ ᱪᱟᱥ ᱫᱚ ᱦᱩᱭᱩᱜ ᱜᱮᱭᱟ᱾ ᱟᱫᱚ ᱚᱱᱟ ᱪᱟᱥ ᱫᱤᱥᱚᱢ ᱛᱮ ᱟᱫᱚ ᱠᱤᱪᱷᱩ ᱚᱱᱟᱨᱮ ᱢᱤᱫᱦᱚᱲ ᱟᱨ ᱫᱤᱱ ᱥᱟᱨᱟ ᱟᱹᱪᱩᱨ ᱦᱩᱭᱩᱜ ᱛᱟᱢᱟ᱾ ᱚᱱᱟ ᱛᱚᱵᱮ ᱪᱟᱥ ᱵᱷᱟᱹᱜᱤ ᱦᱩᱭᱩᱜ ᱠᱷᱟᱹᱛᱤᱨ ᱛᱮ ᱚᱱᱟᱨᱮ ᱟᱹᱪᱩᱨ ᱦᱩᱭᱩᱜ ᱛᱟᱢᱟ ᱢᱤᱫᱦᱚᱲ ᱫᱚ᱾
ᱜᱮᱭᱟᱵᱚᱱ ᱡᱷᱚᱛᱚ ᱡᱤᱱᱤᱥ ᱜᱮ ᱡᱟᱦᱟᱱᱟᱜ ᱡᱤᱱᱤᱥ ᱜᱮ ᱵᱷᱟᱹᱜᱤ ᱠᱚᱨᱛᱮ ᱜᱮ ᱚᱱᱟ ᱯᱤᱪᱷᱟᱱ ᱨᱮ ᱠᱷᱟᱴᱟᱣ ᱦᱩᱭᱩᱜᱼᱟ᱾ ᱡᱟᱦᱟᱱ ᱡᱤᱱᱤᱥ ᱜᱮ ᱦᱩᱭᱩᱜ ᱛᱟᱛᱮ ᱟᱢ ᱚᱞᱚᱜ ᱯᱟᱲᱦᱟᱜ ᱢᱮᱱᱠᱮᱫ ᱡᱟᱦᱟᱱᱟᱜ ᱠᱟᱹᱢᱤ ᱠᱟᱡᱮᱢ ᱢᱮᱱ ᱠᱮᱫ᱾ ᱟᱢ ᱥᱚᱯᱷᱚᱞ ᱧᱟᱢ ᱠᱚᱛᱮ ᱜᱮ ᱟᱢ ᱚᱱᱟ ᱛᱟᱭᱚᱢ ᱨᱮ ᱵᱚᱦᱩ ᱢᱮᱦᱱᱚᱛ ᱞᱟᱜᱟᱣ ᱢᱮᱭᱟ ᱵᱚᱦᱩ ᱠᱚᱥᱴᱚᱜ ᱞᱟᱜᱟᱣ ᱢᱮᱭᱟ᱾ ᱛᱚᱵᱮ ᱡᱮ ᱥᱚᱯᱷᱚᱞ ᱥᱮ ᱥᱟᱠᱥᱮᱥ ᱮᱢ ᱧᱟᱢᱟ᱾
ᱮᱠᱫᱚᱢ ᱡᱚᱛᱷᱟᱛ ᱠᱟᱛᱷᱟ ᱢᱮᱱ ᱟᱠᱟᱫᱟ ᱜᱚᱝᱠᱮ᱾
ᱦᱮᱸ ᱛᱟᱦᱞᱮ ᱞᱟᱹᱭ ᱤᱫᱟᱹᱧ ᱛᱟᱦᱚᱞᱮ, ᱦᱮᱸ ᱜᱚᱝᱢᱮ ᱞᱟᱹᱭ ᱢᱮ᱾ ᱞᱟᱹᱭ ᱫᱟᱹᱧ ᱛᱟᱦᱞᱮ ᱟᱢᱟᱜ ᱢᱟᱱᱮ ᱦᱮ ᱚᱞ ᱯᱟᱲᱦᱟᱣ ᱫᱚ ᱛᱤᱱ ᱡᱷᱟᱹᱞ?
ᱦᱮᱸ ᱚᱞ ᱯᱟᱲᱦᱟᱣ ᱫᱚ ᱱᱤᱛᱚᱜ ᱫᱚ ᱜᱚᱝᱠᱮ ᱱᱚᱜᱼᱚᱭ ᱮᱢ ᱮ ᱪᱟᱹᱞᱩᱜ ᱠᱟᱱᱟ ᱮᱢ ᱮ᱾ ᱥᱟᱱᱛᱟᱞᱤ ᱢᱤᱰᱤᱭᱟᱢ ᱛᱮᱜᱮ ᱮᱢ ᱮ ᱪᱟᱞᱟᱜ ᱠᱟᱱᱟ᱾
ᱟᱪᱪᱷᱟ ᱟᱪᱪᱷᱟ ᱟᱪᱪᱷᱟ ᱜᱚᱝᱠᱮ ᱟᱹᱰᱤ ᱟᱹᱰᱤ ᱥᱟᱨᱦᱟᱣ ᱟᱵ ᱥᱟᱱᱛᱟᱞᱤ ᱢᱤᱰᱤᱭᱟᱢ
ᱮᱠᱫᱚᱢ ᱮᱠᱫᱚᱢ ᱜᱚᱝᱠᱮ ᱡᱩᱫᱤ ᱟᱵᱚ ᱠᱚ ᱡᱩᱫᱤ ᱱᱚᱜᱼᱚᱭ ᱱᱩᱱᱟᱹᱜ ᱦᱟᱨᱟ ᱡᱩᱣᱟᱹᱱ ᱠᱚᱲᱟ ᱠᱚ ᱡᱩᱫᱤ ᱟᱵᱚ ᱡᱩᱫᱤ ᱵᱟᱝᱵᱚᱱ ᱥᱮᱪᱮᱫᱚᱜᱼᱟ ᱥᱮ ᱟᱵᱚ ᱡᱩᱫᱤ ᱵᱟᱝᱵᱚᱱ ᱱᱚᱝᱠᱟ ᱮᱰᱩᱠᱮᱥᱚᱱᱚᱜᱼᱟ ᱛᱟᱦᱚᱞᱮ ᱠᱷᱟᱱ ᱫᱚ ᱟᱵᱚ ᱛᱟᱦᱚᱞᱮ ᱯᱚᱨᱮ ᱡᱮᱱᱟᱨᱮᱥᱚᱱ ᱠᱤᱱᱛᱩ ᱩᱱᱠᱩ ᱪᱮᱫ ᱠᱚ ᱪᱤᱠᱟᱹᱭᱟ? ᱟᱵᱚ ᱠᱚ ᱡᱩᱫᱤ ᱵᱟᱝᱵᱚᱱ ᱤᱭᱟᱹᱭᱟ ᱛᱟᱦᱚᱞᱮ ᱟᱵᱚ ᱠᱚᱣᱟᱜ ᱡᱟᱦᱟᱸ ᱥᱟᱱᱛᱟᱲ ᱥᱟᱶᱛᱟ ᱨᱮ ᱡᱟᱦᱟᱸ ᱠᱤᱪᱷᱩ ᱞᱟᱭᱞᱟᱠᱪᱟᱨ ᱢᱮᱱᱟᱜ ᱛᱟᱵᱚᱱᱟ᱾ ᱱᱚᱣᱟ ᱠᱚᱫᱚ ᱟᱫ ᱥᱟᱹᱨᱤᱜ ᱛᱟᱵᱚᱱᱟ᱾ ᱟᱵᱚ ᱠᱚᱜᱮ ᱚᱱᱟ ᱫᱚ ᱥᱮᱪᱮᱫ ᱠᱟᱛᱮᱜ ᱚᱱᱟ ᱠᱚ ᱟᱵᱚ ᱠᱚᱜᱮ ᱥᱟᱵ ᱫᱚᱦᱚ ᱦᱩᱭᱩᱜ ᱛᱟᱵᱚᱱᱟ᱾
ᱜᱚᱝᱠᱮ ᱟᱨ ᱢᱤᱫᱴᱮᱱ ᱱᱚᱰᱮ ᱠᱟᱛᱷᱟ ᱠᱟᱛᱷᱟᱢ ᱞᱟᱹᱭ ᱠᱮᱫᱟ ᱡᱮ ᱟᱢ ᱥᱟᱱᱛᱟᱞᱤ ᱢᱤᱰᱤᱭᱟᱢ ᱨᱮᱢ ᱯᱟᱲᱦᱟᱜ ᱠᱟᱱᱟ᱾ ᱟᱹᱰᱤ ᱜᱚᱨᱚᱵᱽ ᱟᱱ ᱠᱟᱛᱷᱟᱢ ᱞᱟᱹᱭ ᱠᱮᱫᱟ ᱥᱟᱱᱛᱟᱲ ᱦᱩᱭ ᱠᱟᱛᱮ ᱡᱟᱱᱟᱢ ᱟᱲᱟᱝ ᱮᱢ ᱯᱟᱲᱦᱟᱜ ᱠᱟᱱᱟ ᱛᱚ᱾ ᱟᱹᱰᱤ ᱦᱚᱲ ᱤᱧ ᱧᱮᱞᱚᱜ ᱠᱟᱱᱟ ᱟᱵᱚ ᱛᱟᱲ ᱜᱮ ᱪᱤᱠᱤ ᱚᱵᱤᱨᱳᱫ ᱮᱫᱟ ᱥᱮ ᱱᱚᱣᱟ ᱤᱫᱤ ᱠᱟᱛᱮ ᱟᱢ ᱪᱮᱫ ᱮᱢ ᱞᱟᱹᱭᱟ ᱟᱢᱟᱜ ᱚᱯᱤᱱᱤᱭᱚᱱ ᱪᱮᱫ ᱢᱮᱱᱟᱜ ᱛᱟᱢᱟ?
ᱜᱚᱢᱠᱮ ᱱᱚᱣᱟ ᱤᱫᱤ ᱠᱟᱛᱮᱫ ᱤᱧ ᱱᱚᱣᱟᱜᱤᱧ ᱢᱮᱱᱟ᱾ ᱡᱟᱛᱮ ᱟᱵᱚ ᱱᱚᱜᱼᱚᱭ ᱳᱭᱮᱥᱴ ᱵᱮᱝᱜᱚᱞ ᱨᱮᱫᱚ ᱚᱱᱠᱟ ᱵᱷᱟᱵᱛᱮ ᱱᱚᱣᱟ ᱪᱤᱠᱤ ᱠᱚ ᱵᱤᱨᱩᱫᱫᱟ ᱚᱱᱠᱟ ᱫᱚ ᱵᱟᱝ ᱟᱸᱡᱚᱢ ᱦᱩᱭ ᱟᱠᱟᱱᱟ᱾ ᱡᱷᱟᱲᱠᱷᱚᱸᱰ ᱨᱮᱱ ᱜᱮ ᱢᱟᱱᱮ ᱚᱱᱟ ᱟᱵᱚ ᱥᱟᱱᱛᱟᱲ ᱥᱟᱶᱛᱟ ᱨᱮᱱ ᱜᱮ ᱦᱚᱲᱜᱮ ᱚᱱᱟ ᱪᱤᱠᱤ ᱤᱫᱤ ᱠᱟᱛᱮᱫ ᱠᱚ ᱵᱤᱨᱩᱫᱫᱟ ᱤᱧ ᱫᱚ ᱱᱩᱠᱩ ᱦᱚᱲ ᱱᱚᱣᱟᱜᱤᱧ ᱞᱟᱹᱭ ᱟᱠᱚᱣᱟ ᱡᱮᱦᱮᱛᱩ ᱟᱵᱚ ᱫᱚ ᱥᱟᱱᱛᱟᱲ ᱠᱟᱱᱟᱵᱚᱱ ᱟᱵᱚᱣᱟᱜ ᱢᱤᱫᱴᱟᱱ ᱟᱭᱳ ᱟᱲᱟᱝ ᱢᱮᱱᱟᱜ ᱟᱠᱟᱫᱟ᱾ ᱟᱵᱚ ᱟᱭᱳ ᱟᱲᱟᱝ ᱛᱮ, ᱥᱮ ᱟᱭᱳ ᱛᱮ ᱡᱩᱫᱤ ᱵᱟᱝᱵᱚᱱ ᱯᱟᱲᱦᱟᱜᱼᱟ, ᱛᱟᱦᱚᱞᱮ ᱚᱱᱟ ᱛᱮᱫᱚ ᱟᱵᱚ ᱪᱤᱠᱟᱹ ᱵᱟᱵᱚᱱ ᱯᱟᱲᱦᱟᱣ ᱞᱮᱱᱠᱷᱟᱱ ᱠᱷᱟᱱ ᱟᱵᱚᱣᱟᱜ ᱟᱲᱟᱝ ᱫᱚ ᱟᱺᱫ ᱥᱟᱹᱨᱤᱜᱼᱟ ᱟᱨ ᱟᱵᱚ ᱦᱚᱸ ᱢᱤᱫ ᱫᱤᱱ ᱚᱱᱠᱟ ᱮᱴᱟᱜ ᱵᱷᱟᱥᱟ ᱛᱮᱵᱚᱱ ᱨᱚᱲᱟ ᱟᱨ ᱟᱵᱚᱣᱟᱜ ᱟᱲᱟᱝ ᱫᱚᱵᱚᱱ ᱟᱫᱟ ᱚᱱᱟᱛᱤᱧ ᱞᱟᱹᱭᱟ ᱜᱚᱝᱠᱮ ᱤᱧ ᱫᱚ ᱡᱟᱦᱟᱸᱭ ᱠᱚ ᱱᱚᱣᱟ ᱤᱫᱤ ᱠᱟᱛᱮ ᱠᱚ ᱵᱤᱨᱩᱫ ᱮᱫᱟ ᱩᱱᱠᱩ ᱫᱚ ᱱᱚᱣᱟᱜᱤᱧ ᱢᱮᱛᱟ ᱠᱚᱣᱟ ᱟᱢ ᱡᱩᱫᱤ ᱱᱚᱣᱟ ᱟᱵᱚᱣᱟᱜ ᱟᱭᱳ ᱟᱲᱟᱝ ᱛᱮ ᱯᱟᱲᱦᱟᱣ ᱨᱮᱱᱟᱜ ᱤᱪᱪᱷᱟᱹ ᱵᱟᱹᱱᱩᱜ ᱛᱟᱢᱟ ᱛᱟᱦᱚᱞᱮ ᱟᱞᱚᱢ ᱯᱟᱲᱦᱟᱜᱼᱟ᱾ᱮᱴᱟᱜ ᱵᱷᱟᱥᱟ ᱛᱮᱦᱚᱸ ᱤᱝᱞᱤᱥ ᱢᱮᱱᱟᱜᱼᱟ, ᱵᱟᱝᱞᱟ ᱢᱮᱱᱟᱜᱼᱟ, ᱮᱴᱟᱜ ᱵᱷᱟᱥᱟ ᱛᱮ ᱯᱟᱲᱦᱟᱜ ᱢᱮ᱾ ᱛᱚᱵᱩ ᱦᱚᱸ ᱱᱚᱣᱟ ᱟᱵᱚᱣᱟᱜ ᱥᱟᱱᱛᱟᱲ ᱥᱮ ᱟᱭᱳ ᱟᱲᱟᱝ ᱫᱚ ᱟᱞᱚᱢ ᱵᱤᱨᱩᱫᱟ ᱤᱧ ᱫᱚ ᱚᱱᱟᱜᱤᱧ ᱢᱮ ᱜᱚᱝᱠᱮ᱾
ᱦᱮᱸ ᱟᱹᱰᱤ ᱫᱟᱢᱟᱱ ᱠᱟᱛᱷᱟᱢ ᱞᱟᱹᱭ ᱠᱮᱫᱟ ᱡᱮ ᱟᱢ ᱵᱟᱢ ᱠᱩᱥᱤᱭᱟᱜᱼᱟ ᱟᱢ ᱵᱟᱢ ᱠᱩᱥᱤᱭᱟᱜᱼᱟ ᱢᱮᱱᱠᱷᱟᱱ ᱵᱤᱨᱳᱫ ᱫᱟᱢ ᱪᱮᱫᱟᱜ?
ᱮᱠᱫᱚᱢ ᱮᱠᱫᱚᱢ ᱜᱚᱢᱠᱮ ᱩᱱᱤ ᱢᱤᱫ ᱦᱚᱲᱮ ᱠᱩᱥᱤᱭᱟᱜᱼᱟ ᱟᱢ ᱦᱚᱭᱛᱳ ᱚᱱᱟ ᱡᱤᱱᱤᱥ ᱮᱢ ᱠᱩᱥᱤᱭᱟᱜᱼᱟ᱾ ᱟᱨ ᱢᱤᱫ ᱦᱚᱲ ᱩᱱᱤ ᱟᱨ ᱢᱤᱫᱴᱟᱱ ᱡᱤᱱᱤᱥ ᱚᱱᱟ ᱵᱟᱭ ᱠᱩᱥᱤᱭᱟᱜᱼᱟ ᱚᱱᱠᱟᱜᱮ ᱡᱚᱛᱚ ᱦᱚᱲ ᱫᱚ ᱚᱱᱟ ᱢᱤᱫᱴᱮᱱ ᱡᱤᱱᱤᱥ ᱫᱚ ᱵᱟᱝᱠᱚ ᱠᱩᱥᱤᱭᱟᱜ ᱜᱮᱭᱟ᱾
ᱦᱚᱭᱛᱚ ᱱᱚᱣᱟ ᱱᱚᱣᱟ ᱠᱚᱨᱮᱱᱟᱜ ᱚᱥᱩᱵᱤᱫᱟ ᱠᱷᱟᱹᱛᱤᱨ ᱜᱮ ᱧᱮᱞ ᱢᱮ ᱡᱷᱟᱲᱠᱷᱚᱱᱰ ᱠᱚᱨᱮ ᱮᱠᱷᱚᱱᱚ ᱥᱟᱱᱛᱟᱞᱤ ᱢᱤᱰᱤᱭᱟᱢ ᱛᱮ ᱥᱮᱪᱮᱫᱚᱜ ᱮᱱᱟ ᱚᱱᱠᱟᱱ ᱦᱟᱜ ᱦᱚᱨ ᱰᱟᱦᱟᱨ ᱥᱮ ᱤᱥᱠᱩᱞ ᱠᱚᱞᱮᱡᱽ ᱠᱚ ᱵᱟᱹᱱᱩᱜ ᱠᱟᱫᱟ ᱤᱧ ᱡᱚᱛᱚ ᱴᱩᱠᱩᱧ ᱵᱟᱲᱟᱭᱟ᱾
ᱦᱮᱸ ᱦᱮᱸ ᱜᱚᱝᱠᱮ ᱚᱱᱟ ᱠᱚᱫᱚ ᱟᱹᱰᱤ ᱜᱟᱱ ᱜᱮ ᱚᱱᱠᱟ ᱛᱟᱭᱚᱢ ᱜᱮᱭᱟ᱾ ᱟᱨ ᱯᱩᱭᱞᱩ ᱫᱚ ᱱᱚᱝᱠᱟ ᱡᱩᱫᱤ ᱵᱚᱱ ᱧᱮᱞᱟ ᱚᱞ ᱪᱤᱠᱤ ᱫᱚ ᱩᱲᱤᱥᱥᱟ ᱥᱮᱫ ᱨᱮᱜᱮ ᱯᱩᱭᱞᱩ ᱫᱚ ᱜᱩ ᱠᱟᱱ ᱛᱟᱦᱮᱸᱫ ᱟᱫᱚ ᱩᱲᱤᱥᱥᱟ ᱨᱮᱱ ᱦᱚᱲ ᱞᱟᱹᱜᱩ ᱠᱟᱱᱟ ᱠᱤᱱᱛᱩ ᱟᱵᱚ ᱚᱭᱮᱥ ᱳᱭᱮᱥᱴ ᱵᱮᱝᱜᱚᱞ ᱨᱮᱫᱚ ᱟᱹᱰᱤ ᱯᱚᱨᱮ ᱜᱮ ᱦᱟᱸᱜ ᱞᱟᱹᱜᱩ ᱠᱟᱱ ᱛᱟᱦᱮᱸᱫ᱾ ᱟᱫᱚ ᱩᱲᱤᱥᱥᱟ ᱨᱮᱱ ᱦᱚᱲ ᱫᱚ ᱚᱱᱟ ᱤᱫᱤ ᱠᱟᱛᱮᱫ ᱠᱳᱱᱳ ᱜᱩᱨᱩᱛᱛᱚ ᱵᱟᱝᱠᱚ ᱮᱢᱟᱜ ᱠᱟᱱ ᱛᱟᱦᱮᱸᱫ᱾ ᱟᱨ ᱟᱵᱚ ᱳᱭᱮᱥᱴ ᱵᱮᱝᱜᱚᱞ ᱨᱮᱱ ᱫᱚ ᱱᱚᱣᱟᱴᱟᱜ ᱠᱚ ᱪᱤᱱᱛᱟᱹ ᱠᱮᱫᱟ ᱡᱮ ᱥᱟᱱᱛᱟᱞᱤ ᱛᱮ ᱥᱮ ᱥᱟᱛᱟᱞᱤ ᱞᱟᱜᱩ ᱚᱱᱟ ᱟᱵᱚᱣᱟᱜ ᱟᱭᱳ ᱟᱲᱟᱝ ᱠᱟᱱᱟ ᱚᱱᱟᱛᱮ ᱛᱟᱦᱚᱞᱮ ᱵᱚᱱ ᱯᱟᱲᱦᱟᱜᱼᱟ᱾ ᱡᱳᱨ ᱠᱚ ᱮᱢ ᱠᱮᱫ ᱛᱮ ᱱᱤᱛᱚᱜ ᱱᱚᱜ-ᱚᱭ ᱛᱚᱨᱟᱝ ᱱᱤᱛᱚᱜ ᱮᱢ ᱮ ᱫᱷᱟᱹᱨᱤᱡ ᱥᱮ ᱮᱢ ᱮ ᱠᱚ ᱱᱚᱜ-ᱚᱭ ᱠᱚ ᱠᱚᱢᱯᱞᱤᱴ ᱠᱮᱫᱟ ᱠᱚ᱾ ᱟᱨ ᱩᱰᱤᱥᱥᱟ ᱨᱤᱱ ᱫᱚ ᱚᱱᱟ ᱞᱟᱜᱩ ᱠᱟᱱ ᱨᱮᱦᱚᱸ ᱟ ᱢᱟᱱᱮ ᱚᱱᱟ ᱤᱫᱤᱠᱟ ᱠᱟᱛᱮᱜ ᱪᱮᱫ ᱜᱮ ᱜᱩᱨᱩᱛᱛᱚ ᱵᱟᱝᱠᱚ ᱮᱢᱟᱜ ᱠᱷᱟᱹᱛᱤᱨ ᱩᱝᱠᱩ ᱦᱚᱸ ᱱᱤᱛᱚᱜ ᱫᱚ ᱟᱹᱰᱤ ᱛᱟᱭᱚᱢ ᱨᱮᱜᱮ ᱢᱮᱱᱟᱜ ᱠᱟᱜ ᱠᱚᱣᱟ ᱜᱚᱝᱠᱮ ᱟᱹᱰᱤ ᱛᱟᱭᱚᱢ ᱨᱮᱜᱮ ᱢᱮᱱᱟᱜ ᱠᱚᱣᱟ᱾
ᱦᱩᱸ ᱦᱩᱸ ᱠᱟᱛᱷᱟᱢ ᱞᱟᱹᱭ ᱠᱮᱫᱟ ᱜᱚᱝᱠᱮ᱾ ᱟᱨ ᱢᱤᱫᱴᱟᱝ ᱜᱟᱱ ᱜᱚᱝᱠᱮ ᱡᱮ ᱦᱚᱜ-ᱚᱭ ᱡᱮ ᱟᱢᱮᱢ ᱚᱞ ᱯᱟᱲᱦᱟᱣ ᱠᱟᱱᱟ ᱮᱢ ᱮ ᱢᱟᱥᱴᱟᱨᱥ ᱮᱢ ᱠᱚᱨᱟᱣᱫᱟ ᱦᱮᱸ᱾ ᱛᱟᱯᱚᱨᱮ ᱱᱤᱭᱟᱹ ᱟᱢ ᱱᱤᱭᱟᱹ ᱯᱚᱨᱮ ᱟᱢ ᱢᱟ ᱠᱩᱠᱢᱩ ᱪᱮᱜ ᱟᱢ ᱦᱟᱯᱮᱱ ᱫᱤᱱ ᱨᱮ ᱪᱤᱞᱤ ᱦᱩᱭᱩᱜ ᱨᱮᱱᱟᱜ ᱤᱪᱪᱷᱟᱹ ᱢᱮᱱᱟᱜ ᱛᱟᱢᱟ?
ᱜᱚᱝᱠᱮ ᱱᱚᱣᱟ ᱫᱚ ᱮᱸ ᱤᱧᱟᱹᱜ ᱤᱪᱪᱷᱟᱹ ᱫᱚ ᱢᱮᱱᱟᱜ ᱟᱠᱟᱫᱟ᱾ ᱱᱚᱜᱼᱚᱭ ᱮᱢ ᱮ ᱪᱟᱞᱟᱜ ᱠᱟᱱᱟ ᱮᱢ ᱮ ᱥᱮᱠᱮᱱᱰ ᱥᱮᱢ ᱪᱟᱞᱟᱜ ᱠᱟᱱᱟ ᱱᱚᱣᱟ ᱠᱚᱢᱯᱞᱤᱴ ᱠᱟᱛᱮᱜ ᱫᱚ ᱮᱸ ᱱᱚᱜ-ᱚᱭ ᱡᱟᱦᱟᱸ ᱮᱸ ᱱᱚᱣᱟ ᱩᱸ ᱩᱸ ᱠᱚᱨᱟᱣ ᱠᱟᱛᱮ ᱫᱚ ᱤᱭᱟᱹ ᱠᱚᱨᱟᱣ ᱦᱩᱭᱩᱜᱼᱟ ᱵᱤᱭᱮᱰ ᱠᱚᱨᱟᱣ ᱚᱝᱠᱟ ᱢᱚᱱᱮ ᱦᱩᱭ ᱟᱠᱟᱱᱟ᱾ ᱵᱤᱭᱮᱰ ᱠᱚᱨᱟᱣ ᱠᱟᱛᱮᱜ ᱡᱟᱭᱦᱳᱠ ᱚᱱᱠᱟᱱᱟᱜ ᱠᱟᱹᱢᱤᱨᱮ ᱡᱚᱲᱟᱣ ᱦᱩᱭᱩᱜᱼᱟ᱾ ᱠᱤᱝᱵᱟ ᱢᱟᱥᱴᱟᱨ ᱠᱤᱝᱵᱟ ᱚᱝᱠᱟᱱᱟᱜ ᱢᱤᱫ ᱢᱤᱫᱴᱟᱝ ᱱᱤᱡᱮ ᱱᱚᱝᱠᱟ ᱯᱨᱚᱫᱷᱩᱞ ᱧᱚᱜ ᱦᱚᱲ ᱦᱩᱭ ᱚᱱᱠᱟ ᱟᱸ ᱯᱨᱚᱫᱷᱩᱞ ᱧᱚᱜ ᱦᱚᱲ ᱵᱮᱱᱟᱣ ᱦᱩᱭᱩᱜᱼᱟ᱾ ᱟᱨ ᱚᱝᱠᱟ ᱦᱚᱲ ᱠᱚ ᱡᱟᱦᱟᱸᱭ ᱠᱚ ᱵᱩᱡᱷᱟᱹᱣ ᱠᱚ ᱦᱩᱭᱩᱜᱼᱟ ᱡᱟᱦᱟᱸᱭ ᱠᱚ ᱚᱝᱠᱟ ᱢᱩᱨᱠᱷᱩ ᱜᱮᱭᱟ ᱠᱚ ᱡᱟᱦᱱᱟᱜ ᱠᱚᱛᱮ ᱩᱝᱠᱩ ᱵᱟᱝᱠᱚ ᱵᱩᱡᱟᱹ ᱛᱮ ᱩᱝᱠᱩ ᱵᱩᱡᱷᱟᱹᱣ ᱠᱚ ᱦᱩᱭᱩᱜᱼᱟ᱾
ᱟᱪᱪᱷᱟ ᱟᱹᱰᱤ ᱟᱹᱰᱤ ᱥᱟᱨᱦᱟᱣ ᱜᱚᱝᱠᱮ ᱟᱢᱟᱜ
ᱦᱮᱸ ᱜᱚᱝᱠᱮ
ᱟᱹᱠᱷᱤᱞ ᱨᱮᱱᱟᱜ ᱤᱪᱪᱷᱟᱹ ᱞᱟᱹᱭ ᱟᱸᱡᱚᱢ ᱞᱟᱹᱭ ᱟᱸᱡᱚᱢ ᱞᱟᱹᱜᱤᱫ ᱛᱚ ᱜᱚᱝᱠᱢᱮ ᱟᱢ ᱯᱟᱲᱦᱟᱜ ᱥᱟᱶ ᱥᱟᱶᱛᱮ ᱟᱨᱚ ᱪᱮᱜ ᱡᱤᱱᱤᱥ ᱠᱚᱢ ᱠᱩᱥᱤᱜᱼᱟ ᱡᱟᱦᱟᱸ ᱡᱮᱞᱮᱠᱟ ᱡᱮᱢᱚᱱ ᱠᱷᱮᱞᱳᱰ ᱠᱚ ᱛᱟᱯᱚᱨ ᱥᱟᱶᱛᱮ ᱮᱴᱟᱜ ᱠᱟᱹᱢᱤ ᱠᱟᱡᱽ ᱥᱮ ᱚᱝᱠᱟᱱ ᱮᱴᱟᱜ ᱠᱤᱪᱷᱩ ᱥᱟᱞᱟᱜ ᱡᱚᱯᱲᱟᱣ ᱢᱮᱱᱟᱜ ᱢᱮᱭᱟ ᱥᱮ ᱠᱷᱮᱞᱳᱰ ᱠᱚ ᱚᱠᱟ ᱚᱠᱚ
ᱜᱝᱢᱠᱮ ᱚᱱᱟ ᱫᱚ ᱚᱱᱟ ᱡᱟᱦᱟᱸᱵᱤᱱ ᱢᱮᱱ ᱠᱟᱫᱟ ᱟᱹᱰᱤ ᱡᱚᱛᱷᱟᱛ ᱯᱚᱭᱮᱱᱴ ᱵᱤᱧ ᱢᱮᱱ ᱠᱟᱫᱟ ᱚᱱᱟ ᱫᱚ ᱵᱚᱞ ᱠᱷᱮᱞ ᱫᱚ ᱟᱹᱞᱤᱧ ᱫᱚ ᱟᱹᱰᱤ ᱜᱮᱞᱤᱧ ᱠᱩᱥᱤᱭᱟᱜ ᱜᱮᱭᱟ ᱟᱹᱞᱤᱧ ᱢᱚᱱᱮ ᱠᱷᱚᱱᱟᱜ᱾ ᱵᱚᱞ ᱠᱷᱮᱞ ᱥᱟᱶᱛᱮ ᱡᱟᱦᱟᱸ ᱠᱚ ᱢᱮᱱᱟᱜ ᱟᱠᱟᱫᱟ ᱱᱚᱜᱼᱚᱭ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱠᱤᱪᱷᱩ ᱡᱤᱱᱤᱥ ᱠᱚ ᱱᱚᱜᱼᱚᱭ ᱞᱟᱭ-ᱞᱟᱠᱪᱟᱨ ᱠᱚ ᱢᱮᱱᱟᱜ ᱠᱟᱜᱼᱟ ᱚᱱᱟ ᱠᱚᱦᱚᱸ ᱟᱹᱞᱤᱧ ᱫᱚ ᱟᱹᱰᱤ ᱜᱮᱞᱤᱧ ᱠᱩᱥᱤᱭᱟᱜ ᱜᱮᱭᱟ᱾ ᱟᱨ ᱟᱹᱞᱤᱧ ᱦᱚᱸ ᱚᱝᱠᱟ ᱢᱟᱨᱟᱝ ᱦᱚᱲ ᱵᱮᱱᱟᱣ ᱠᱟᱛᱮᱜ ᱞᱤᱧ ᱮᱸ ᱱᱚᱣᱟ ᱜᱮᱞᱤᱧ ᱠᱷᱚᱡᱚᱜᱼᱟ ᱥᱮ ᱱᱚᱣᱟ ᱜᱮᱞᱤᱧ ᱪᱟᱭᱟ ᱡᱮ ᱟᱵᱩᱣᱟᱜ ᱡᱟᱦᱟᱸ ᱥᱟᱶᱛᱟ ᱥᱟᱶᱛᱟ ᱨᱮᱱᱟᱜ ᱠᱟᱞᱪᱟᱨ ᱞᱟᱠᱪᱟᱨ ᱢᱮᱱᱟᱜ ᱛᱟᱵᱚᱱᱟ ᱱᱚᱣᱟ ᱠᱚ ᱟᱞᱚ ᱟᱫᱚᱜ ᱠᱷᱟᱹᱛᱤᱨ ᱛᱮ ᱚᱱᱟ ᱦᱤᱥᱟᱹᱵ ᱛᱮ ᱡᱟᱦᱟᱸ ᱠᱚ ᱯᱟᱹᱦᱤᱞ ᱠᱷᱚᱡᱟᱜ ᱢᱮᱱᱟᱜ ᱟᱹᱜᱩ ᱟᱠᱟᱫᱟ ᱚᱱᱟ ᱠᱚ ᱵᱳᱭ ᱟᱠᱟᱨ ᱛᱮ ᱚᱞ ᱨᱟᱠᱟᱵ ᱦᱩᱭᱩᱜᱼᱟ ᱜᱚᱝᱠᱮ᱾
ᱟᱪᱪᱷᱟ ᱟᱪᱪᱷᱟ
ᱞᱟᱹᱭ ᱠᱮᱫᱟᱵᱤᱱ ᱡᱮ ᱥᱟᱱᱛᱟᱲᱤ ᱞᱟᱭᱼᱞᱟᱠᱪᱟᱨ ᱦᱮᱸ ᱚᱱᱟ ᱫᱚ ᱥᱟᱱᱛᱟᱲ ᱦᱩᱭ ᱠᱟᱛᱮᱜ ᱚᱱᱟ ᱫᱚ ᱟᱵᱚᱜᱮ ᱥᱟᱵ ᱫᱚᱦᱚ ᱞᱟᱜᱟᱣ ᱵᱚᱱᱟ ᱵᱟᱠᱷᱟᱱ ᱚᱱᱟ ᱫᱚ ᱡᱮᱢᱚᱱ ᱧᱮᱞᱚᱜ ᱠᱟᱱᱟ ᱱᱮᱛᱟᱨ ᱫᱚ ᱵᱟᱯᱞᱟ ᱚᱲᱟᱜ ᱠᱚᱨᱮ ᱦᱚᱸ ᱰᱤᱡᱮ ᱰᱤᱥᱠᱳ ᱮᱱᱮᱡ ᱠᱟᱛᱮᱜ ᱠᱚ ᱯᱟᱨᱚᱢᱫᱟ ᱟᱵᱚᱣᱟᱜ ᱴᱟᱢᱟᱠ ᱛᱩᱢᱫᱟᱜ ᱫᱚ ᱟᱠᱟ ᱠᱷᱟᱱ ᱟᱠᱟ ᱨᱮᱜᱮ ᱛᱟᱦᱮᱱ ᱠᱟᱱᱟ ᱱᱚᱣᱟ ᱤᱫᱤ ᱠᱟᱛᱮᱷ ᱟᱢ ᱪᱮᱜ ᱮᱢ ᱞᱟᱹᱭᱟ?
ᱜᱚᱝᱠᱮ ᱪᱮᱜ ᱞᱮᱠᱟᱢ ᱞᱟᱹᱭ ᱠᱮᱫᱟ ᱫᱚᱲᱦᱟ ᱞᱟᱹᱭ ᱢᱮᱥᱮ?
ᱞᱟᱹᱭᱫᱤᱧ ᱡᱮ ᱦᱚᱜᱼᱚᱭ ᱡᱮ ᱟᱹᱰᱤ ᱩᱛᱟᱹᱨ ᱵᱟᱯᱞᱟ ᱚᱲᱟᱜ ᱥᱮ ᱵᱟᱯᱞᱟ ᱚᱲᱟᱜ ᱠᱚᱨᱮ ᱵᱚᱱ ᱧᱮᱞᱫᱟ ᱡᱮ ᱰᱤᱡᱮ ᱰᱤᱥᱠᱳ ᱠᱚ ᱮᱱᱮᱡ ᱠᱟᱱᱟ ᱵᱚᱠᱥ ᱛᱟᱞᱛᱮ ᱮᱸ ᱴᱟᱢᱟᱠ ᱛᱩᱢᱫᱟᱜ ᱫᱚ ᱢᱟᱱᱮ ᱩᱱᱟᱹᱜ ᱴᱟ ᱵᱟᱠᱚ ᱨᱩᱭᱮᱫᱟ ᱩᱱᱟᱹᱜ ᱥᱮ ᱵᱟᱠᱚ ᱜᱟᱡᱡᱚᱜ ᱠᱟᱱᱟ ᱵᱟᱠᱚ ᱠᱮᱭᱟᱨᱟᱜ ᱠᱟᱱᱟ᱾
ᱟᱪᱪᱷᱟ ᱚᱱᱟ ᱫᱚ ᱜᱚᱝᱠᱮ ᱱᱚᱝᱠᱟ ᱮᱸ ᱚᱱᱟ ᱫᱚ ᱜᱚᱝᱠᱮ ᱱᱚᱝᱠᱟ ᱦᱩᱭᱩᱜ ᱠᱟᱱᱟ ᱡᱩᱫᱤ ᱟᱵᱚ ᱥᱟᱶᱛᱟ ᱥᱟᱶᱛᱟ ᱨᱮᱱ ᱜᱮ ᱟᱵᱚ ᱯᱟᱹᱦᱤᱞ ᱦᱟᱯᱲᱟᱢ ᱠᱷᱚᱱ ᱜᱮᱵᱚᱱ ᱧᱮᱞ ᱟᱹᱜᱩᱣ ᱠᱟᱫᱟ᱾ ᱟᱵᱚᱣᱟᱜ ᱫᱚ ᱥᱟᱱᱛᱟᱲ ᱥᱟᱶᱛᱟ ᱨᱮ ᱢᱮᱱᱟᱜᱼᱟ ᱛᱩᱢᱫᱟᱜ ᱴᱟᱢᱟᱠ ᱨᱮᱜᱽᱲᱟ ᱪᱚᱲᱪᱚᱲᱤ ᱜᱷᱚᱱᱴᱟ ᱱᱚᱣᱟ ᱠᱚ ᱟᱛᱮ ᱟᱵᱚᱣᱟᱜ ᱵᱟᱯᱞᱟ ᱨᱚᱢᱡᱚᱢ ᱧᱚᱜ ᱦᱩᱭᱩᱜᱼᱟ ᱢᱮᱱᱠᱷᱟᱱ ᱜᱚᱢᱠᱮ ᱱᱤᱛᱚᱜ ᱡᱚᱫᱤ ᱟᱵᱚ ᱚᱱᱟᱠᱚ ᱵᱟᱝᱵᱚᱱ ᱵᱮᱵᱚᱦᱟᱨᱟ ᱰᱤᱡᱮ ᱵᱚᱠᱥ ᱟᱛᱮ ᱵᱟᱯᱞᱟ ᱵᱚᱱ ᱠᱚᱨᱟᱣᱟ ᱛᱟᱦᱚᱞᱮ ᱟᱵᱚᱣᱟᱜ ᱥᱟᱶᱛᱟ ᱫᱚ ᱟᱫ ᱥᱟᱨᱤᱜ ᱫᱚ ᱜᱚᱝᱠᱮ ᱟᱫ ᱥᱟᱨᱤᱜᱼᱟ ᱤᱧ ᱫᱚ ᱚᱱᱟᱛᱤᱧ ᱞᱟᱹᱭᱟ ᱟᱵᱚ ᱠᱚᱜᱮ ᱥᱤᱠᱱᱟᱛ ᱠᱟᱛᱮᱫ ᱩᱱᱠᱩ ᱦᱚᱲ ᱵᱚᱱ ᱢᱮᱛᱟ ᱠᱚᱣᱟ ᱡᱮ ᱠᱟᱛᱷᱟᱱ ᱱᱚᱣᱟ ᱫᱚ ᱟᱵᱚᱣᱟᱜ ᱥᱟᱱᱛᱟᱲ ᱥᱟᱶᱛᱟ ᱨᱮᱱᱟᱜ ᱫᱚ ᱵᱟᱝ ᱠᱟᱱᱟ ᱟᱵᱚ ᱥᱟᱱᱛᱟᱲ ᱪᱮᱛᱟᱱ ᱨᱮᱱᱟᱜ ᱫᱚ ᱛᱩᱢᱫᱟᱜ ᱴᱟᱢᱟᱠ ᱨᱮᱜᱽᱲᱟ ᱪᱚᱲᱪᱚᱲᱤ ᱱᱚᱣᱟ ᱠᱚ ᱠᱟᱱᱟ ᱩᱱᱠᱩ ᱩᱱᱠᱩ ᱵᱩᱡᱷᱟᱹᱣ ᱠᱚ ᱦᱩᱭᱩᱜᱼᱟ ᱜᱚᱢᱠᱮ
ᱟᱪᱪᱷᱟ ᱦᱮᱸ ᱜᱚᱝᱠᱮ ᱚᱱᱟ ᱫᱚ ᱟᱹᱰᱤ ᱫᱟᱢᱟᱱ ᱠᱟᱛᱷᱟ ᱵᱮᱤᱱ ᱞᱟᱹᱭ ᱠᱮᱫᱟ ᱱᱮᱛᱟᱨ ᱵᱟᱝᱠᱷᱟᱱ ᱚᱱᱠᱟ ᱜᱮ ᱡᱟᱹᱥᱛᱤ ᱧᱮᱞᱚᱜ ᱠᱟᱱᱟ ᱡᱮ ᱱᱟᱦᱟᱜ ᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱚᱸ ᱡᱚᱠᱷᱚᱱ ᱜᱮ ᱩᱱᱤᱭᱟᱜ ᱨᱚᱲᱮ ᱥᱮᱬᱟ ᱠᱮᱫᱟ ᱛᱟᱲᱟᱢᱮ ᱥᱮᱬᱟ ᱠᱮᱫᱟ ᱩᱱ ᱠᱷᱚᱱᱟᱜ ᱜᱮ ᱦᱟᱺᱰᱤ ᱯᱟᱹᱣᱨᱟᱹ ᱠᱤᱝᱵᱟ ᱪᱷᱟᱹᱯᱨᱤ ᱪᱷᱟᱯᱚᱞ ᱮᱱᱮᱡ ᱠᱚᱨᱮ ᱥᱮ ᱠᱚ ᱡᱩᱠᱛᱚᱜ ᱠᱟᱱᱟ
ᱟᱫᱚ ᱜᱚᱝᱠᱮ ᱚᱱᱟ ᱡᱩᱚᱫᱤ ᱚᱱᱟ ᱫᱚ ᱚᱱᱟᱦᱚᱸ ᱟᱹᱰᱤ ᱱᱟᱯᱟᱭ ᱯᱚᱭᱮᱱᱴ ᱜᱮᱢ ᱥᱟᱵ ᱨᱟᱠᱟᱵ ᱠᱟᱫᱟ ᱜᱚᱝᱠᱮ ᱚᱱᱟ ᱫᱚ ᱱᱚᱜ-ᱚᱭ ᱟᱭᱳᱵᱟᱵᱟ ᱠᱚ ᱡᱩᱫᱤ ᱥᱮᱪᱮᱫ ᱡᱚᱛᱚᱱ ᱵᱟᱠᱚ ᱛᱟᱦᱮᱱᱟ ᱥᱮ ᱥᱮᱪᱮᱫ ᱠᱚ ᱵᱟᱠᱚ ᱛᱟᱦᱮᱱᱟ ᱩᱱᱠᱩ ᱜᱤᱫᱽᱨᱟᱹ ᱠᱚᱫᱚ ᱵᱟᱹᱲᱤᱡ ᱰᱟᱦᱟᱨ ᱛᱮᱜᱮᱠᱚ ᱰᱟᱦᱟᱨᱟᱜ ᱜᱮᱭᱟ ᱜᱚᱝᱠᱮ
ᱦᱩᱸ ᱦᱩᱸ ᱚᱱᱟ ᱫᱚ ᱟᱭᱳᱵᱟᱵᱟ ᱜᱟᱨᱡᱮᱱ ᱴᱷᱤᱠ ᱛᱟᱦᱮᱸ ᱫᱚᱨᱠᱟᱨ ᱜᱟᱨᱡᱮᱱ ᱡᱟᱦᱟᱸ ᱜᱮᱭᱟ
ᱮᱠᱫᱚᱢ ᱜᱟᱨᱡᱮᱱ ᱯᱩᱨᱟᱹ ᱠᱮᱴᱮᱡ ᱛᱟᱦᱮᱸ ᱫᱚᱨᱠᱟᱨ ᱥᱮ ᱥᱚᱪᱮᱛᱚᱱ ᱛᱟᱦᱮᱸ ᱫᱚᱨᱠᱟᱨ ᱜᱚᱝᱠᱮ ᱡᱩᱫᱤ ᱚᱱᱠᱟ ᱫᱟᱹᱭᱠᱟᱹ ᱦᱤᱥᱟᱹᱵ
ᱪᱮᱫ ᱨᱮ ᱡᱚᱦᱟᱨ